ᱦᱳᱭ ᱟᱸᱡᱚᱢᱚᱜ ᱠᱟᱱ ᱜᱮᱭᱟ ᱞᱟᱹᱭ ᱵᱮᱱ
ᱦᱳᱭ ᱛᱟᱦᱞᱮ ᱦᱟᱸᱜ ᱟᱯᱮ ᱚᱱᱟ ᱠᱚᱨᱮᱫ ᱫᱚ ᱦᱤᱛᱚᱜ ᱫᱚ ᱪᱟᱥ ᱠᱟᱹᱢᱤ ᱠᱚᱫᱚ ᱦᱟᱜ ᱟᱹᱣᱨᱤ ᱞᱟᱜᱟᱟ ᱛᱟᱭᱛᱚ
ᱪᱟᱥ ᱠᱟᱹᱢᱤ ᱫᱚ ᱚᱱᱮᱠ ᱚᱱᱮᱞᱤᱧ ᱢᱮᱱᱠᱟ ᱢᱟᱱᱮ ᱪᱟᱥ ᱵᱟᱲᱟ ᱠᱟᱛᱮ ᱞᱮ ᱟᱫᱽᱨᱟ ᱵᱟᱲᱟᱣ ᱠᱟᱫᱟ
ᱚ ᱟᱫᱽᱨᱟ
ᱟᱫᱚ ᱚᱱᱮ ᱠᱚ ᱢᱮᱱᱟ ᱟᱫᱚᱞᱮ ᱦᱩᱫᱤᱥ ᱵᱟᱲᱟᱣ ᱠᱟᱱᱟ ᱵᱚᱞᱮ ᱤᱭᱟᱹ ᱦᱩᱲᱩ ᱡᱩᱫᱤ ᱢᱚᱡᱽ ᱛᱮ ᱵᱟᱭ ᱦᱩᱭᱩᱜ ᱠᱷᱟᱡ ᱚᱱᱮ ᱠᱚᱫᱮ ᱠᱚᱞᱮ ᱤᱭᱟᱹᱭᱟ ᱨᱚᱦᱚᱭᱟ ᱟᱨ ᱥᱟᱶᱛᱮ ᱨᱟᱸᱵᱽᱲᱟ ᱠᱚᱞᱮ ᱨᱦᱚᱭᱟ ᱟᱨ ᱱᱤᱛᱚᱜ ᱵᱚᱨᱛᱚᱢᱟᱱ ᱨᱮ ᱚᱠᱟ ᱠᱩ ᱩᱛᱩ ᱡᱤᱱᱤᱥ ᱢᱟᱱᱮᱻ ᱥᱤᱡᱤᱱ ᱨᱮᱭᱟᱜ ᱛᱮ ᱢᱮᱱᱟᱜᱼᱟ ᱚᱱᱟ ᱠᱚᱜᱮ ᱦᱟᱸᱜ ᱞᱮ ᱪᱟᱥ ᱵᱟᱰᱟᱭᱟ ᱛᱚ ᱪᱟᱥ ᱵᱟᱲᱟ ᱞᱮᱠᱷᱟᱱ ᱵᱷᱟᱜᱮᱛᱚ ᱟᱠᱷᱨᱤᱧ ᱵᱟᱲᱟᱭ ᱫᱚ ᱦᱚᱭᱛᱚ ᱦᱩᱭᱩᱜ-ᱟ ᱟᱨ ᱩᱛᱩ ᱡᱤᱱᱤᱥ ᱢᱟ ᱜᱚᱢᱠᱮ ᱟᱭᱢᱟ ᱜᱮ ᱞᱮ ᱪᱟᱥ ᱵᱟᱲᱟ ᱠᱟᱫᱟ ᱟᱨ ᱛᱷᱚᱲᱟ ᱛᱷᱚᱲᱟ ᱫᱚᱞᱮ ᱪᱟᱥ ᱠᱟᱫᱟ ᱡᱮᱞᱮᱠᱟ ᱵᱮᱱ ᱢᱮᱱ ᱠᱮᱭᱟ ᱵᱚᱨᱛᱚᱢᱟᱱ ᱥᱤᱡᱤᱱ ᱨᱮᱭᱟᱜ ᱱᱚᱣᱟ ᱤᱭᱟᱹ ᱠᱩᱸᱫᱽᱨᱤ ᱡᱷᱟᱴᱟᱜ ᱨᱮᱭᱟᱜ ᱠᱷᱩᱵ ᱡᱟᱹᱥᱛᱤ ᱩᱛᱚᱨ ᱡᱤᱱᱤᱥ ᱫᱚ ᱢᱮᱱᱟᱜ-ᱟ ᱠᱩᱸᱫᱽᱨᱤ ᱠᱚ ᱟᱨ ᱦᱚᱛᱚᱫ ᱠᱚ ᱢᱮᱱᱟᱜᱼᱟ ᱦᱚᱛᱚᱫ ᱫᱚ ᱵᱟᱹᱱᱩᱜᱼᱟ ᱜᱚᱢᱠᱮ ᱤᱭᱟᱹ ᱠᱩᱢᱰᱟᱹ ᱢᱮᱱᱟᱜᱼᱟ ᱢᱤᱫᱤᱭᱟᱹᱴᱮᱡ ᱠᱚᱱᱸᱰᱷᱟ ᱢᱮᱱᱟᱜ-ᱟ ᱟᱨ ᱤᱱᱟᱹ ᱠᱟᱛᱮᱫ ᱛᱟᱦᱮᱨ ᱠᱚ ᱥᱮ ᱡᱷᱤᱸᱜᱟᱹ ᱠᱚ ᱟᱨ ᱵᱷᱤᱱᱰᱤ ᱠᱚ ᱟᱨ ᱵᱮᱸᱜᱟᱲ ᱠᱚᱦᱚᱸ ᱢᱮᱱᱟᱜ ᱛᱟᱞᱮᱭᱟ ᱦᱟᱸᱜ ᱥᱟᱹᱨᱩ ᱠᱚᱦᱚᱸ ᱞᱮ ᱨᱚᱦᱚᱭ ᱵᱟᱲᱟ ᱟᱠᱟᱫᱟ ᱟᱨ ᱯᱟᱴ ᱟᱲᱟᱜ ᱠᱚ ᱢᱮᱱᱟᱜ ᱛᱟᱞᱮᱭᱟ ᱜᱚᱢᱠᱮ ᱛᱚᱵᱮ ᱞᱤᱧ ᱢᱮᱱ ᱠᱮᱭᱟ ᱩᱛᱩ ᱡᱤᱱᱤᱥ ᱛᱮᱫᱚ ᱦᱟᱸᱜ ᱟᱞᱮ ᱫᱚ ᱵᱟᱞᱮ ᱚᱵᱷᱟᱵᱽᱼᱟ ᱛᱚ ᱡᱟᱭᱦᱳᱠ ᱟᱨᱚ ᱡᱩᱫᱤ ᱦᱩᱲᱩ ᱡᱩᱫᱤ ᱢᱚᱸᱡᱽ ᱛᱮ ᱵᱟᱞᱮ ᱨᱚᱦᱚᱭ ᱫᱟᱲᱮᱭᱟᱜ ᱠᱷᱟᱡ ᱚᱱᱟ ᱡᱟᱭᱜᱟ ᱨᱮᱜᱮ ᱟᱨᱚ ᱪᱮᱫ ᱵᱩᱡ ᱵᱚᱞᱮ ᱞᱟᱜᱟᱣᱟ ᱚᱱᱮ ᱠᱚ ᱢᱮᱱᱟ ᱦᱩᱲᱩ ᱡᱩᱫᱤ ᱢᱚᱡᱽᱛᱮ ᱵᱟᱝ ᱨᱚᱦᱚᱭ-ᱟ ᱛᱚᱵᱮ ᱚᱱᱟ ᱡᱟᱭᱜᱟ ᱫᱚ ᱵᱮᱠᱟᱨ ᱪᱟᱞᱟᱣ ᱫᱚ ᱮᱱᱛᱚ ᱵᱟᱝ ᱪᱟᱞᱟᱣ ᱛᱚ ᱪᱮᱫ ᱪᱚᱝ ᱯᱮᱨᱮᱡ ᱠᱟᱜ-ᱟ ᱡᱚᱜᱲᱟ
ᱦᱚᱭ ᱚᱱᱟ ᱢᱩᱫᱽ ᱨᱮᱜᱮ ᱡᱟᱦᱟᱱᱟᱜ ᱠᱚ ᱨᱚᱦᱚᱭ ᱠᱟᱜ ᱦᱩᱭᱩᱜ-ᱟ ᱛᱟᱭᱛᱚ ᱾
ᱦᱳᱭ ᱟᱨ ᱚᱱᱮ ᱡᱮᱞᱮᱠᱟ ᱵᱮᱱ ᱢᱮᱱ ᱠᱮᱭᱟ ᱟᱞᱮ ᱦᱚᱸ
ᱦᱩᱲᱩ ᱨᱚᱦᱚᱭ ᱫᱚ ᱛᱷᱚᱲᱟ ᱜᱟᱱ ᱱᱤᱭᱟᱹ ᱞᱟᱹᱜᱤᱫ ᱛᱮᱜᱮ ᱞᱮ ᱟᱣᱥᱟᱱ ᱮᱱᱟ ᱪᱮᱫᱟᱜ ᱥᱮ ᱟᱞᱮᱮ ᱵᱟᱨᱭᱟ ᱡᱟᱭᱜᱟ ᱥᱮᱫ ᱨᱮᱜᱮ ᱦᱟᱸᱜ ᱡᱟᱭᱜᱟ ᱦᱩᱲᱩ ᱨᱚᱦᱚᱭ ᱡᱟᱭᱜᱟ ᱫᱚ ᱢᱮᱱᱟᱜ ᱛᱟᱞᱮᱭᱟ ᱢᱤᱫ ᱥᱚᱢᱚᱭ ᱛᱚ ᱜᱷᱩᱴᱩ ᱜᱮ ᱛᱚᱵᱮ ᱢᱤᱫ ᱥᱮᱫ ᱫᱚ ᱦᱟᱜ ᱪᱚᱯᱚᱫ ᱚᱱᱠᱟ ᱜᱮ ᱢᱮᱱᱟᱜ ᱛᱟᱞᱮᱭᱟ ᱛᱚᱵᱮ ᱚᱱᱟ ᱪᱚᱯᱚᱫ ᱨᱮᱫᱚ ᱵᱚᱞᱮ ᱢᱟᱱᱮ ᱛᱤᱱᱟᱹᱜ ᱵᱤᱜᱷᱟᱹ ᱪᱚᱝ ᱢᱮᱱᱟᱜ-ᱟ ᱛᱚ ᱚᱱᱟ ᱰᱟᱹᱰᱤ ᱨᱮᱭᱟᱜ ᱫᱟᱜ ᱟᱹᱰᱤ ᱢᱚᱡ ᱮ ᱧᱟᱢ ᱮᱫᱟ ᱾ ᱛᱚ ᱚᱸᱰᱮ ᱰᱟᱹᱰᱤ ᱨᱮᱭᱟᱜ ᱫᱟᱜ ᱥᱤᱛᱩᱝᱚᱜ ᱠᱟᱱᱟ ᱛᱚᱵᱮ ᱚᱱᱟ ᱠᱷᱮᱛ ᱨᱮᱜᱮ ᱰᱟᱭᱨᱮᱠᱴ ᱪᱟᱞᱟᱜ ᱠᱟᱱᱟ᱾ ᱛᱚ ᱚᱸᱰᱮᱱᱟᱜ ᱫᱟᱜ ᱞᱮ ᱧᱟᱢᱮᱫ ᱠᱟᱱ ᱠᱷᱟᱹᱛᱤᱨ ᱛᱮ ᱟᱹᱰᱤ ᱜᱟᱱ ᱜᱮᱞᱮ ᱟᱣᱥᱟᱱ ᱠᱟᱱᱟ ᱡᱮᱞᱮ ᱨᱚᱦᱚᱭ ᱯᱟᱲᱟᱣ ᱟᱠᱟᱱᱟ ᱾ ᱛᱚ ᱵᱚᱨᱛᱚᱢᱟᱱ ᱫᱚ ᱚᱱᱟ ᱜᱮᱞᱮ ᱨᱚᱦᱚᱭ ᱠᱮᱫᱟ ᱾
ᱛᱚ ᱚᱱᱮ ᱚᱱᱠᱟ ᱦᱟᱜ ᱚᱵᱚᱥᱛᱷᱟ ᱫᱚ ᱟᱞᱮ ᱥᱮᱫ ᱫᱚ ᱾ ᱛᱚ ᱟᱯᱮ ᱥᱮᱫ ᱜᱮ ᱦᱟᱸᱜ ᱫᱟᱜ ᱡᱟᱹᱲᱤ ᱠᱚ ᱦᱟᱸᱜ ᱪᱮᱫ ᱞᱮᱠᱟ ᱦᱩᱭᱩᱜ ᱠᱟᱱᱟ? ᱛᱷᱚᱲᱟ ᱠᱟᱹᱴᱤᱡ ᱞᱟᱹᱭ ᱟᱸᱡᱚᱢ ᱵᱮᱱ
ᱫᱷᱚᱨᱟᱣ ᱦᱩᱭᱩᱜ ᱠᱟᱱ ᱨᱮᱦᱚᱸ ᱠᱤᱱᱛᱩ ᱱᱚᱜ-ᱚᱭ ᱠᱤᱪᱷᱩ ᱮᱞᱟᱠᱟ ᱮᱞᱟᱠᱟ ᱠᱚᱨᱮᱜ ᱫᱚᱦᱜ ᱱᱚᱜ-ᱚᱭ ᱛᱚ ᱪᱟᱥ ᱠᱟᱹᱢᱤ ᱠᱚ ᱞᱟᱜᱟᱣ ᱜᱚᱫ ᱟᱠᱟᱱᱟ ᱾ ᱮᱱᱛᱮ ᱨᱮᱦᱚᱸ ᱟᱞᱮ ᱦᱚᱜ-ᱚᱭ ᱟᱨᱟᱢ ᱵᱚ ᱜᱚᱫ ᱠᱟᱜ ᱞᱮᱠᱟᱜ ᱜᱮ ᱾ ᱟᱫᱚ ᱱᱚᱛᱮ ᱫᱚ ᱦᱟᱸᱜ ᱦᱩᱲᱩ ᱠᱚᱫᱚ ᱦᱟᱸᱜ ᱢᱚᱴᱟ-ᱢᱩᱴᱤ ᱵᱟᱨ ᱥᱤᱡᱤᱱ ᱠᱚ ᱨᱚᱦᱚᱭᱟ ᱦᱟᱸᱜ ᱾ ᱡᱟᱦᱟᱸ ᱫᱚ ᱱᱚᱛᱮ ᱫᱚ ᱫᱟᱜ ᱨᱮᱭᱟᱜ ᱦᱚᱸ ᱢᱤᱫᱴᱟᱝ ᱟᱹᱰᱤ ᱥᱳᱨᱥ ᱢᱮᱱᱟᱜ-ᱟ ᱡᱟᱦᱟᱸ ᱠᱟᱨᱚᱱ ᱛᱮ ᱢᱤᱱᱤ ᱠᱚ ᱢᱮᱱᱟᱜ ᱛᱟᱠᱚᱣᱟ ᱟᱨ ᱜᱟᱰᱟ ᱠᱚᱨᱮ ᱠᱷᱚᱱ ᱫᱟᱜ ᱫᱚᱠᱚ ᱨᱟᱠᱟᱵ ᱠᱟᱛᱮ ᱵᱟᱨ ᱫᱷᱟᱣ ᱨᱚᱦᱚᱭᱮᱫ-ᱟ ᱦᱟᱸᱜ ᱦᱮᱸ ᱟᱯᱮ ᱚᱱᱟ ᱠᱚᱨᱮᱜᱤ ᱪᱮᱫᱞᱮᱠᱟ ᱱᱚᱜᱚᱭ ᱥᱮᱨᱢᱟᱨᱮ ᱛᱤᱱ ᱫᱷᱟᱣ ᱠᱚ ᱨᱚᱦᱚᱭ ᱜᱮᱭᱟ ᱦᱩᱲᱩ ᱠᱚ?
ᱦᱳᱭ ᱜᱚᱢᱠᱮ ᱟᱞᱮᱥᱮᱫ ᱫᱚ ᱡᱮᱞᱮᱠᱟ ᱵᱮᱱ ᱢᱮᱱ ᱠᱮᱭᱟ ᱡᱟᱜᱟ ᱡᱟᱜᱟ ᱛᱮᱫᱚ ᱦᱟᱸᱜ ᱟᱞᱮ ᱴᱚᱞᱟ ᱨᱮᱜᱮ ᱡᱟᱜᱟ ᱡᱟᱜᱟ ᱛᱮᱫᱚ ᱠᱤᱪᱷᱩ ᱠᱤᱪᱷᱩ ᱦᱚᱲ ᱢᱮᱱᱟᱜ ᱠᱚᱣᱟ ᱦᱟᱸᱜ ᱢᱟᱱᱮ ᱵᱟᱨ ᱫᱷᱟᱣ ᱠᱚ ᱨᱚᱦᱚᱭᱟ᱾ ᱛᱚ ᱵᱟᱨ ᱫᱷᱟᱣ ᱠᱚ ᱨᱚᱦᱚᱭᱟ ᱟᱨ ᱪᱮᱫᱟᱜ ᱥᱮ ᱩᱱᱠᱩᱣᱟᱜ ᱢᱤᱱᱤ ᱠᱚ ᱢᱮᱱᱟᱜ ᱛᱟᱠᱚᱣᱟ᱾ ᱥᱳᱞᱟᱨ ᱢᱚᱴᱚᱨ ᱠᱚ ᱛᱚ ᱚᱱᱟ ᱠᱚ ᱢᱮᱱᱟᱜ ᱠᱷᱟᱹᱛᱤᱨ ᱛᱮᱠᱚ ᱨᱚᱦᱚᱭ ᱜᱮᱭᱟ᱾ ᱟᱨ ᱛᱚᱵᱮ ᱦᱮᱸ ᱜᱚᱢᱠᱮ ᱡᱮᱞᱮᱠᱟᱞᱤᱧ ᱢᱮᱱ ᱠᱮᱭᱟ ᱡᱩᱫᱤ ᱨᱚᱦᱚᱭ ᱠᱷᱟᱡ ᱚᱱᱟ ᱫᱚ ᱟᱹᱰᱤ ᱜᱟᱱ ᱜᱮ ᱡᱚᱛᱚᱱ ᱡᱟᱹᱨᱩᱲᱟ ᱢᱟᱱᱮ ᱡᱚᱛᱚᱱ ᱡᱟᱲᱩᱲᱟ ᱪᱮᱫᱟᱜ ᱢᱟᱱᱮ ᱚᱱᱮ ᱡᱮ ᱡᱟᱱᱩᱣᱟᱨᱤ ᱥᱮ ᱯᱷᱮᱵᱽᱨᱩᱣᱟᱨᱤ ᱚᱠᱛᱮ ᱦᱟᱸᱜ ᱢᱤᱫ ᱫᱷᱟᱣ ᱠᱚ ᱨᱚᱦᱚᱭᱮᱫ ᱠᱟᱱᱟ ᱵᱟᱝ ᱛᱚ ᱚᱱᱟ ᱩᱱ ᱥᱚᱢᱚᱭ ᱚᱠᱛᱚ ᱫᱚ ᱚᱠᱚᱭ ᱦᱚᱸ ᱵᱟᱠᱚ ᱢᱟᱱᱮ ᱨᱟᱲᱟ ᱜᱮᱠᱚ ᱛᱟᱦᱮᱱᱟ ᱛᱟᱨᱢᱟᱱᱮ ᱥᱮ ᱢᱮᱨᱚᱢ ᱠᱚ ᱾ ᱛᱚ ᱚᱱᱟ ᱡᱩᱫᱤ ᱟᱯᱱᱟᱨ ᱡᱩᱫᱤᱢ ᱨᱚᱦᱚᱭ ᱞᱮᱠᱷᱟᱱ ᱠᱷᱟᱡ ᱵᱮᱱ ᱛᱚ ᱵᱟᱝ ᱮᱥᱮᱫ ᱞᱮᱠᱷᱟᱡ ᱫᱚ ᱚᱱᱟ ᱫᱚ ᱢᱟᱱᱮ ᱩᱱᱠᱩ ᱵᱚᱞᱚᱜ ᱥᱮᱠᱚ ᱡᱚᱢᱟ ᱟᱨ ᱨᱚᱦᱚᱭ ᱞᱮᱠᱷᱷᱟᱡ ᱫᱚ ᱚᱱᱮ ᱠᱟᱜ ᱜᱮᱭᱟ ᱡᱚᱛᱚᱱ ᱡᱟᱹᱨᱩᱲᱟ ᱟᱨ ᱢᱤᱫ ᱢᱤᱫ ᱫᱷᱟᱨᱟ ᱫᱚ ᱦᱟᱸᱜ ᱱᱤᱭᱟᱹᱟᱹ ᱜᱮ ᱠᱟᱱᱟ ᱡᱮ ᱦᱮᱸ ᱚᱱᱟ ᱟᱹᱰᱤ ᱡᱟᱹᱥᱛᱤ ᱡᱚᱛᱚᱱ ᱠᱷᱟᱹᱛᱤᱨ ᱛᱮᱜᱮ ᱦᱟᱸᱜ ᱢᱟᱱᱮ ᱚᱠᱚᱭ ᱦᱚᱸ ᱵᱟᱠᱚ ᱨᱚᱦᱚᱭ ᱜᱮᱭᱟ ᱠᱷᱩᱵᱽ ᱠᱚᱢ ᱠᱚ ᱨᱚᱦᱚᱭᱟ ᱟᱫᱚ
ᱱᱚᱛᱮ ᱦᱚᱸ ᱧᱮᱞᱚᱜ ᱠᱟᱱᱟ ᱱᱚᱜᱼᱚᱭ ᱱᱚᱝᱠᱟ ᱦᱟᱸᱜ ᱡᱟᱦᱟᱸ ᱪᱟᱥ ᱟᱵᱟᱫᱽ ᱠᱚ ᱢᱮᱱᱟᱜᱼᱟ ᱮᱱᱛᱮ ᱨᱮᱦᱚᱸ ᱱᱩᱠᱩ ᱡᱟᱦᱟᱸ ᱛᱤᱱᱟᱹᱜ ᱚᱲᱟᱜ ᱠᱚᱨᱮ ᱦᱟᱸ ᱱᱩᱠᱩ ᱡᱤᱭᱟᱹᱞᱤ ᱠᱚ ᱢᱮᱨᱚᱢ ᱠᱚ ᱵᱚᱞᱚᱜ ᱰᱟᱝᱨᱤ ᱠᱚ ᱵᱚᱞᱚ ᱟᱹᱥᱩᱞ ᱜᱮ ᱠᱚ ᱨᱮᱦᱚᱸ ᱠᱚ ᱠᱤᱱᱛᱩ ᱦᱚᱲ ᱠᱚ ᱡᱟᱦᱟᱸ ᱠᱚᱠᱚ ᱪᱟᱥ ᱠᱟᱫ ᱨᱮᱦᱚᱸ ᱟᱫᱚ ᱚᱱᱠᱟ ᱫᱚ ᱦᱟᱸᱜ ᱵᱟᱠᱚ ᱟᱲᱟᱜ ᱵᱟᱲᱟ ᱠᱚᱣᱟ ᱠᱤᱱᱛᱩ ᱡᱟ ᱜᱮ ᱴᱟᱠ-ᱴᱩᱠ ᱦᱚᱸᱜ ᱠᱚ ᱟᱵᱟᱫᱽ ᱟᱠᱟᱫ ᱨᱮᱦᱚᱸ ᱵᱟᱝᱠᱷᱟᱱ ᱩᱱᱠᱩ ᱢᱮᱨᱚᱢ ᱰᱟᱝᱨᱤ ᱡᱟᱦᱟᱸ ᱛᱤᱱᱟᱹᱜ ᱢᱮᱱᱟᱜ ᱠᱚᱣᱟ ᱩᱱᱠᱩ ᱫᱚ ᱚᱱᱟ ᱵᱟᱲᱜᱮ ᱠᱚᱨᱮ ᱜᱮ ᱦᱟᱸᱜ ᱥᱫᱩ ᱠᱚ ᱯᱤᱪᱷᱟᱹ ᱵᱟᱲᱟᱭᱟ ᱦᱟᱹᱱᱤ ᱱᱹᱭᱟᱜ ᱪᱮᱫ ᱠᱚᱠᱚ ᱪᱟᱥ ᱟᱠᱟᱫᱼᱟ ᱡᱚᱢ ᱵᱟᱲᱟᱭᱟ ᱠᱚ ᱮᱱᱛᱮ ᱦᱟᱸᱜ ᱦᱚᱲ ᱠᱚᱦᱚᱸ ᱟᱹᱰᱤ ᱡᱳᱨ ᱠᱚ ᱨᱟᱹᱜᱤᱫᱼᱟ ᱡᱟᱦᱟᱸ ᱞᱮᱠᱟ ᱟᱠᱚ ᱠᱚ ᱡᱟᱦᱟᱸ ᱞᱮᱠᱟ ᱠᱟᱛᱮᱜ ᱟᱠᱚ ᱦᱜ ᱠᱚ ᱪᱟᱥᱮᱫ ᱠᱚ ᱟᱵᱟᱫ ᱮᱼᱟ ᱠᱚ ᱚᱱᱟ ᱦᱚᱸ ᱡᱩᱫᱤᱢ ᱡᱚᱢ ᱦᱚᱪᱚᱭᱟ, ᱠᱤᱱᱛᱩ ᱟᱹᱰᱤ ᱟᱱᱟᱴ ᱨᱮᱢ ᱯᱟᱲᱟᱣ ᱜᱚᱫᱚᱜᱼᱟ ᱯᱚᱨᱮ ᱛᱮ ᱱᱚᱜ ᱱᱚᱝᱠᱟ᱾ ᱮᱜᱮᱨ ᱨᱦᱮᱫ ᱦᱟᱱᱟ ᱱᱟᱣᱟ ᱫᱚᱢᱮ ᱞᱟᱹᱭ ᱠᱟ ᱠᱚ ᱛᱟᱦᱮᱱᱟ, ᱮ ᱠᱟᱨᱚᱱ ᱛᱮ ᱛᱟᱦᱮᱸ ᱤᱱᱟᱹᱜ ᱫᱚ
ᱡᱚᱛᱚᱦᱚᱲ ᱵᱟᱵᱚᱱ ᱥᱚᱢᱟᱱᱟ ᱵᱟᱝ ᱚᱠᱚᱭ ᱠᱚᱪᱚᱝ ᱦᱚᱭᱛᱚ ᱵᱩᱫᱽᱫᱷᱤᱢᱟᱱ ᱧᱚᱜ ᱜᱮᱭᱟᱭ ᱥᱮ ᱦᱩᱫᱤᱥ ᱜᱮᱭᱟᱱ ᱢᱮᱱᱟᱜ ᱛᱟ ᱛᱟᱭᱟ ᱦᱟᱸᱜ ᱩᱱᱤ ᱫᱚ ᱱᱤᱡᱮᱨ ᱛᱮᱜᱮ ᱢᱟᱱᱮ ᱜᱟᱹᱭ ᱰᱟᱝᱨᱟ ᱠᱚ ᱮ ᱰᱟᱱᱴᱟᱣ ᱠᱚᱣᱟᱭ ᱦᱮᱸ ᱪᱟᱥ ᱠᱚ ᱤᱭᱟᱹᱣ ᱟᱠᱟᱫᱟ ᱥᱮ ᱪᱮᱫᱟᱜ ᱤᱧ ᱤᱭᱟᱹ ᱠᱚ ᱥᱮᱧ ᱨᱟᱲᱟ ᱠᱟᱠᱚ ᱥᱮ ᱩᱢᱩᱠ ᱩᱢᱩᱠ, ᱠᱤᱪᱷᱩ ᱠᱤᱪᱷᱩ ᱦᱟᱸᱜ ᱢᱮᱱᱟᱜ ᱠᱚᱣᱟ ᱦᱟᱸᱜ ᱵᱟᱝ ᱫᱚ ᱦᱟᱸᱜ ᱵᱟᱠᱚ ᱵᱩᱡᱷᱟᱹᱣᱮᱫ ᱛᱟᱵᱚᱱ ᱵᱟᱝ ᱫᱚ ᱵᱩᱡᱷᱟᱹᱣ ᱠᱟᱛᱮᱫ ᱜᱮ ᱦᱟᱸᱜ ᱛᱚᱵᱮ ᱞᱟᱲᱟ ᱠᱚᱠᱚᱣᱟ ᱠᱚ ᱛᱚ ᱚᱱᱮ ᱚᱱᱠᱟ ᱟᱭᱢᱟ ᱫᱷᱟᱨᱟᱜ ᱜᱮ ᱮᱱᱛᱜ ᱢᱮᱱᱟᱜ ᱵᱚᱱᱟ ᱮᱱᱛᱮᱫ ᱥᱚᱢᱟᱡᱽ ᱨᱮᱱ ᱦᱚᱲ ᱛᱚ ᱡᱚᱛᱚ ᱦᱚᱲ ᱢᱟᱜ ᱵᱟᱵᱚᱱ ᱥᱚᱢᱟᱱ ᱜᱮᱭᱟ᱾ ᱛᱚᱵᱮ ᱜᱚᱢᱠᱮ ᱢᱮᱱᱮᱫ ᱠᱟᱱᱟᱞᱤᱧ ᱡᱮ ᱟᱯᱮ ᱫᱚᱦᱟᱸᱜ ᱚᱱᱛᱮ ᱠᱮᱱᱮᱞ ᱠᱚ ᱢᱮᱱᱟᱜ ᱵᱟᱲᱟ ᱛᱟᱯᱮ ᱜᱮᱭᱟ ᱥᱮ ᱪᱮᱫᱠᱟ ᱦᱟᱸᱜ?
ᱦᱳᱭ ᱟᱫᱚ ᱦᱟᱸᱜ ᱱᱚᱣᱟ ᱟᱞᱮ ᱱᱚᱣᱟ ᱫᱷᱟᱨᱮ ᱛᱮᱦᱚᱸ ᱠᱮᱱᱮᱞ ᱫᱚ ᱢᱮᱱᱟᱜ ᱟᱠᱟᱫ ᱜᱮᱭᱟ, ᱟᱫᱚ ᱠᱮᱱᱮᱞ ᱫᱟᱜ ᱫᱚ ᱦᱟᱸᱜ ᱥᱚᱵᱫᱤᱱ ᱫᱚ ᱦᱟᱸᱜ ᱵᱟᱠᱚ ᱟᱲᱟᱜ ᱜᱮᱭᱟ ᱡᱚᱠᱷᱚᱱ ᱟᱲᱜᱮᱭᱟ ᱟᱫᱚ ᱚᱱᱟ ᱠᱮᱞᱮᱱ ᱫᱟᱜ ᱟᱞᱮ ᱫᱚ ᱦᱟᱸᱜ ᱱᱚᱜᱼᱚᱭ ᱱᱚᱝᱠᱟᱛᱮ ᱢᱤᱫᱴᱟᱝ ᱜᱟ ᱜᱟᱰᱟ ᱢᱮᱱᱟᱜ ᱛᱟᱞᱮᱭᱟ ᱥᱮ ᱢᱩᱰᱩ ᱢᱮᱱᱟᱜᱼᱟ ᱦᱮᱸ
ᱦᱳᱭ
ᱟᱞᱮ ᱫᱚ ᱱᱚᱣᱟ ᱜᱷᱩᱴᱩ ᱯᱟᱦᱟᱴᱟ ᱞᱮ ᱯᱟᱲᱟᱜᱼᱟ ᱟᱨ ᱜᱟᱰᱟ ᱫᱚ ᱦᱟᱸᱜ ᱤᱭᱟᱹ ᱠᱮᱱᱮᱱ ᱫᱟᱜ ᱫᱚ ᱟᱨᱚ ᱦᱟᱱᱟ ᱪᱮᱛᱟᱱ ᱵᱜᱟ ᱜᱴᱟ ᱛᱮ ᱦᱤᱡᱩᱜ ᱛᱮ ᱮᱠᱫᱚᱢ ᱜᱟᱰᱟ ᱨᱮᱜᱮᱞᱤᱧ ᱤᱫ ᱟᱨ ᱟᱞᱮ ᱫᱚ ᱱᱚᱣᱟ ᱜᱷᱩᱴᱩ ᱦᱟᱱᱟ ᱥᱟᱦᱟ ᱱᱟᱣᱟ ᱥᱟᱦᱟ ᱟᱨᱠᱤ ᱦᱟᱱᱟ ᱠᱟᱛᱟ ᱱᱚᱣᱟ ᱠᱟᱛᱟ ᱚᱱᱮ ᱚᱱᱠᱟ ᱟᱫᱚ ᱥᱩᱨ ᱥᱩᱯᱩᱨ ᱨᱮ ᱠᱟᱱ ᱨᱮᱦᱚᱸ ᱞᱮ ᱠᱤᱱᱛᱩ ᱦᱟᱸᱜ ᱚᱱᱟ ᱠᱮᱞᱮᱱ ᱫᱟᱜ ᱫᱚ ᱵᱟᱞᱮ ᱧᱟᱢᱮᱫᱼᱟ ᱦᱳᱭᱛᱳ ᱦ ᱢᱩᱰᱩ ᱦᱟᱱᱟ ᱫᱷᱟᱨᱮ ᱡᱟᱦᱟᱸᱭ ᱠᱚᱣᱟᱜ ᱠᱷᱮᱛ ᱛᱢ ᱢᱮᱱᱟᱜ- ᱟ, ᱩᱱᱠᱩ ᱫᱚ ᱧᱟᱢᱮᱫᱼᱟ ᱠᱚ ᱠᱤᱱᱛᱩ ᱢᱩᱰᱩ ᱱᱚᱣᱟ ᱫᱷᱟᱨ ᱨᱮ ᱡᱟᱦᱟᱸᱭᱟᱜ ᱠᱷᱮᱛ ᱢᱮᱱᱟᱜᱼᱟ ᱩᱱᱠᱩ ᱫᱚ ᱦᱟᱸᱜ ᱵᱟᱠᱚ ᱵᱟᱠᱚ ᱧᱟᱢᱮᱜ-ᱟ᱾ ᱟᱫᱚ ᱚᱱᱮ ᱪᱟᱥ ᱠᱚᱫᱚ ᱦᱟᱸᱜ ᱱᱚᱜ ᱚᱭ ᱚᱠᱚᱭᱟᱜ ᱢᱚᱴᱚᱨ ᱠᱚ ᱢᱮᱱᱟᱜᱼᱟ ᱡᱟᱦᱟᱸ ᱠᱟᱨᱮᱱᱴ ᱠᱚᱨᱮᱱᱟᱜ ᱢᱚᱴᱚᱨ ᱠᱤᱝᱵᱟ ᱫᱟᱜ ᱢᱮᱥᱤᱱ ᱠᱚ ᱦᱚᱜᱼᱚᱭ ᱱᱚᱝᱠᱟ ᱠᱟᱛᱮᱜ ᱜᱮᱦᱟᱸᱜ ᱦᱚᱳᱭᱛᱳ ᱫᱷᱚᱨᱚᱱ ᱫᱤᱱ ᱠᱚᱫᱚ ᱦᱟᱸᱜ ᱪᱟᱥ ᱠᱚᱫᱚ ᱯᱟᱨᱚᱢᱚᱜ-ᱟ ᱦᱚᱸ-ᱱᱚᱝᱠᱟ ᱠᱟᱛᱮ᱾ ᱟᱯᱮᱥᱮᱫ ᱚᱱᱟ ᱠᱚᱨᱮ ᱠᱮᱱᱮᱞ ᱠᱚ ᱪᱮᱫ ᱞᱮᱠᱟ ᱢᱮᱱᱟᱜᱼᱟ?
ᱦᱳᱭ, ᱟᱞᱮ ᱥᱮᱫ ᱫᱚ ᱠᱮᱱᱮᱞ ᱟᱪᱪᱷᱟ ᱛᱚ ᱚᱱᱟᱫᱚ ᱜᱚᱢᱠᱮ ᱢᱮᱱᱟᱜ ᱫᱚ ᱢᱮᱱᱟᱜ ᱜᱮᱭᱟ ᱟᱨ ᱥᱮᱫᱟᱭ ᱠᱷᱚᱱ ᱜᱮ ᱦᱟᱸᱜ ᱢᱮᱱᱟᱜᱼᱟ ᱛᱚ ᱚᱱᱟ ᱡᱟ ᱯᱟᱹᱭ ᱢᱟ ᱥᱮᱫᱟᱭ ᱢᱟ ᱮᱱᱛᱮᱫ ᱫᱟᱜ ᱠᱟᱱ ᱜᱮᱭᱟ ᱛᱚ ᱚᱱᱟ ᱡᱟᱹᱯᱟᱹᱭ ᱨᱮᱭᱟᱜ ᱫᱟᱜ ᱛᱮ ᱟᱹᱰᱤ ᱵᱟᱛᱨᱟᱣ ᱥᱮ ᱟᱹᱰᱤ ᱥᱟᱭᱤᱡ ᱛᱮ ᱦᱩᱲᱩ ᱞᱮ ᱨᱚᱦᱚᱭ ᱵᱟᱲᱟᱭᱮᱫ ᱠᱟᱱ ᱛᱟᱦᱮᱱ ᱜᱮᱭᱟ ᱟᱨ ᱡᱟ ᱡᱩᱜᱽ ᱜᱮ ᱫᱟᱜ ᱛᱟᱦᱮᱱ ᱠᱟᱱ ᱛᱟᱦᱮᱱ ᱜᱮᱭᱟ ᱦᱩᱲᱩ ᱨᱚᱦᱚᱭ ᱚᱠᱛᱮ ᱫᱚ ᱛᱚᱵᱮ ᱱᱮᱛᱟᱨ ᱫᱚ ᱦᱟᱸᱜ ᱪᱮᱫᱠᱟ ᱠᱟᱱᱟ ᱛᱟᱨᱢᱟᱱᱮ ᱚᱱᱟ ᱡᱷᱟᱹᱯᱟᱹᱭ ᱨᱮᱭᱟᱜ ᱢᱟᱱᱮ ᱯᱮᱭᱟ ᱵᱟᱱᱫᱷᱟᱞ ᱢᱮᱱᱟᱜ ᱛᱟᱞᱮᱭᱟ ᱚᱠᱟᱴᱟᱜ ᱰᱮᱢ ᱵᱚᱱ ᱢᱮᱛᱟᱜ ᱠᱟᱱᱟ᱾ ᱵᱟᱱᱫᱷᱟᱞ ᱛᱚ ᱚᱱᱟ ᱯᱮᱭᱟ ᱵᱟᱱᱫᱷᱟᱞ ᱨᱮ ᱢᱟᱱᱮ ᱵᱟᱨᱭᱟ ᱵᱟᱱᱫᱷᱟᱞ ᱫᱚ ᱢᱟᱱᱮᱮ ᱵᱚᱜᱚᱡ ᱠᱟᱱ ᱛᱟᱞᱮᱭᱟ ᱦᱟᱸᱜ ᱛᱚ ᱵᱚᱜᱚᱡ ᱢᱟᱱᱮ ᱱᱚᱝᱠᱟ ᱵᱚᱜᱚᱡ ᱠᱟᱱᱟ ᱢᱟᱱᱮ ᱟᱹᱰᱤ ᱵᱟᱹᱲᱤᱡ ᱫᱷᱟᱨᱟ ᱛᱮᱜᱮ ᱦᱟᱸᱜ ᱵᱚᱜᱚᱡ ᱠᱟᱱᱟ ᱛᱚ ᱵᱚᱜᱚᱡ ᱠᱟᱱᱟ ᱢᱟᱱᱮ ᱚᱸᱰᱮ ᱢᱤᱫᱴᱮᱱ ᱜᱟᱰᱟ ᱞᱮᱠᱟ ᱢᱤᱫᱴᱮᱱ ᱛᱮᱭᱟᱨ ᱠᱟᱱᱟ᱾ ᱛᱚ ᱜᱟᱰᱟ ᱞᱮᱠᱟ ᱛᱮᱭᱟᱨᱮᱱ ᱠᱷᱟᱱ ᱟᱫᱚ ᱚᱱᱟ ᱠᱚ ᱵᱤᱥᱚᱭ ᱛᱮᱧ ᱦᱟᱸᱜ ᱥᱚᱨᱠᱟᱨ ᱴᱷᱮᱱ ᱞᱮ ᱟᱹᱨᱡᱤ ᱵᱟᱲᱟ ᱟᱠᱟᱫᱟ ᱛᱚ ᱟᱹᱨᱡᱤ ᱵᱟᱲᱟᱛᱮᱫ ᱢᱤᱫᱴᱮᱡ ᱫᱚ ᱦᱟᱸᱜ ᱠᱚ ᱡᱩᱛ ᱵᱟᱲᱟ ᱠᱮᱫ ᱛᱟᱞᱮᱭᱟ ᱛᱚ ᱟᱨ ᱢᱤᱫᱴᱮᱱ ᱦᱟᱸᱜ ᱵᱟᱠᱚ ᱡᱩᱛ ᱩᱛᱟᱹᱨ ᱠᱟᱜ ᱛᱟᱞᱮᱭᱟ ᱛᱚ ᱚᱱᱟ ᱵᱟ ᱵᱟᱠᱚ ᱡᱩᱛ ᱩᱛᱟᱹᱨ ᱠᱟᱜ ᱛᱟᱦᱚᱞᱮ ᱠᱷᱟᱹᱛᱤᱨ ᱛᱮ ᱛᱚ ᱡᱷᱟᱹᱯᱟᱹᱭ ᱦᱚᱸ ᱮᱱᱮᱫ ᱵᱚᱨ ᱚᱢᱟᱱ ᱨᱮᱫᱤ ᱜᱮ ᱢᱮᱱᱟᱜ ᱵᱟᱲᱟ ᱦᱟᱛᱟᱲ ᱞᱮᱭᱟ ᱟᱫᱚ ᱚᱱᱟᱜᱮ ᱦᱟᱸᱜ ᱞᱮ ᱢᱮᱱ ᱪ ᱥᱮ ᱚᱠᱟ ᱠᱚᱛᱮ ᱦᱟᱸᱜ ᱠᱚ ᱡᱩᱛ ᱪᱤᱠᱟᱜ ᱠᱟᱱ ᱛᱟᱞᱮᱭᱟ ᱥᱮ ᱛᱤᱱᱟᱹᱜ ᱫᱤᱱ ᱡᱟᱹᱨᱩᱲ ᱞᱮᱭᱟ ᱥᱮ ᱵᱟᱝ ᱡᱟᱹᱨᱩᱲ ᱞᱮᱭᱟ ᱛᱚ ᱚᱱᱟᱜᱮ ᱦᱟᱸᱜ ᱢᱟᱱᱮ ᱟᱨᱦᱚᱸ ᱥᱚᱨᱠᱟᱨ ᱢᱟᱱᱮ ᱤᱭᱟᱹ ᱛᱚᱫᱟᱜ ᱪᱮᱫ ᱢᱮ ᱞᱟᱹᱭ ᱟᱹᱨᱩ ᱠᱟᱣᱫᱮᱭᱟ ᱟᱫᱚ ᱟᱸᱜᱚᱪ ᱠᱟᱱ ᱜᱮᱭᱟ ᱠᱚ ᱡᱩᱛ ᱟᱠᱚ ᱢᱮᱱᱛᱮ ᱟᱫᱚ ᱚᱱᱟ ᱠᱚ ᱡᱩᱛ ᱞᱮᱠᱷᱟᱱᱡ ᱯᱟᱥᱮᱡ ᱛᱟᱭᱚᱢ ᱵᱤᱫᱟᱹᱞ ᱛᱮ ᱢᱚᱸᱡᱽ ᱡᱷᱟᱹᱯᱟᱹᱭ ᱫᱟᱜ ᱞᱮ ᱧᱟᱢᱟ ᱟᱨ ᱡᱷᱟᱹᱯᱮᱹᱭ ᱫᱟᱜ ᱞᱮ ᱧᱟᱢ ᱞᱮᱠᱷᱟᱡ ᱱᱤᱛᱚᱜ ᱚᱠᱟ ᱫᱷᱟᱨᱟ ᱦᱟᱸᱜ ᱢᱮᱱᱟᱜ ᱞᱮᱭᱟ ᱡᱮ ᱟᱨ ᱦᱟᱥᱟ ᱚᱛ ᱠᱚᱦᱚᱸ ᱨᱚᱦᱚᱲ ᱜᱮᱭᱟ ᱥᱮ ᱵᱟᱞᱮ ᱨᱚᱦᱚᱭ ᱫᱟᱲᱮ ᱠᱟᱣᱫᱟ ᱛᱚᱵᱮ ᱱᱚᱣᱟ ᱱᱚᱣᱟ ᱫᱷᱟᱨᱟ ᱵᱟᱝ ᱠᱟᱛᱮ ᱢᱟᱱᱮ ᱢᱚᱡᱽ ᱢᱤᱫᱴᱮᱡ ᱚᱵᱚᱥᱛᱷᱟ ᱞᱮ ᱧᱟᱢᱟ ᱥᱮᱞᱮ ᱨᱚᱦᱚᱭ ᱫᱟᱲᱮᱭᱟᱜᱼᱟ ᱛᱚ ᱱᱚᱝᱠᱟᱜᱮ
ᱦᱮᱸ ᱦᱚᱭ ᱟᱫᱚ ᱦᱚᱭ ᱱᱚᱜᱼᱚᱭ ᱱᱚᱝᱠᱟᱱᱟᱜ ᱤᱭᱟᱹ ᱠᱚ ᱛᱟᱦᱮᱸ ᱞᱮᱱᱠᱷᱟᱱ ᱢᱚᱴᱟᱢᱩᱴᱤ ᱪᱟᱥ ᱟᱵᱟᱫᱽ ᱫᱚ ᱦᱟᱸᱜ ᱱᱟᱭᱛᱮ ᱦᱩᱭᱩᱜ ᱜᱮᱭᱟ ᱱᱟᱯᱟᱭ ᱛᱮ ᱦᱩᱭᱩᱜ ᱜᱮᱭᱟ ᱟᱫᱚ ᱱᱚᱜᱼᱚᱭ ᱚᱱᱟ ᱡᱟᱦᱟᱸ ᱰᱮᱢ ᱠᱚᱨᱮ ᱱᱩᱠᱩ ᱛᱟᱦᱚᱞᱮ ᱦᱟᱹᱠᱩ ᱠᱚ ᱚᱱᱟ ᱠᱚᱨᱮ ᱠᱚ ᱟᱲᱟᱜ ᱵᱟᱲᱟ ᱠᱚᱜᱮᱭᱟ ᱥᱮ ᱵᱟᱝ ᱡᱚᱢ ᱵᱟᱠᱷᱨᱟ
ᱚ ᱰᱮᱢ ᱠᱚᱨᱮ ᱦᱚᱭ ᱜᱚᱢᱠᱮ ᱚᱱᱟ ᱰᱮᱢ ᱨᱮᱫᱚ ᱪᱮᱫ ᱞᱮᱠᱟ ᱵᱮᱱ ᱢᱮᱱ ᱠᱮᱭᱟ ᱦᱮᱸ ᱚᱸᱰᱮ ᱰᱮᱢ ᱢᱟ ᱰᱮᱢ ᱢᱟ ᱰᱮᱢ ᱜᱮ ᱢᱮᱱᱟᱜᱼᱟ ᱟᱨ ᱚᱸᱰᱮ ᱟᱹᱰᱤ ᱢᱟᱨᱟᱝ ᱮᱨᱤᱭᱟ ᱛᱮ ᱢᱟᱱᱮ ᱵᱟᱹᱭᱦᱟᱹᱲ ᱢᱮᱱᱟᱜᱼᱟ ᱟᱹᱰᱤ ᱢᱚᱛᱮ ᱟᱹᱰᱤ ᱢᱟᱨᱟᱝ ᱮᱨᱤᱭᱟ ᱛᱮ ᱵᱟᱹᱭᱦᱟᱹᱲ ᱢᱮᱱᱟᱜᱼᱟ ᱟᱫᱚ ᱚᱱᱟ ᱵᱟᱹᱭᱦᱟᱹᱲ ᱨᱮᱦᱚᱸ ᱢᱟᱱᱮ ᱞᱟᱦᱟ ᱛᱮᱫᱚ ᱠᱚᱮ ᱜᱚᱡ ᱛᱟᱦᱮᱱᱟ ᱟᱨ ᱨᱮᱦᱚᱸ ᱟᱹᱰᱤ ᱜᱟᱱ ᱠᱚ ᱧᱟᱢᱚᱜᱼᱟ ᱟᱫᱚ ᱩᱱᱠᱩ ᱢᱮᱱᱟᱼᱟᱡ ᱤᱭᱟᱹ ᱫᱟᱜ ᱡᱟᱹᱥᱛᱤ ᱛᱟᱦᱮᱸ ᱛᱟᱦᱟᱞᱮ ᱢᱟ ᱵᱟᱹᱬᱥᱤ ᱛᱮ ᱛᱤᱱᱟᱹᱜ ᱜᱟᱱ ᱜᱟᱱ ᱜᱚᱡ ᱠᱮᱫ ᱠᱚᱣᱟ ᱟᱨ ᱵᱟᱝᱠᱷᱟᱱ ᱢᱟ ᱮᱢᱚᱱ ᱛᱚ ᱦᱟᱸᱜ ᱢᱟᱜ ᱛᱚ ᱵᱟᱵᱚᱱ ᱜᱚᱡ ᱫᱟᱲᱮᱭᱟ ᱠᱚᱣᱟ ᱪᱮᱫᱟᱜ ᱥᱮ ᱫᱟᱜ ᱦᱚᱸᱛᱚ ᱡᱚᱢᱟ ᱛᱟᱦᱮᱱᱟ ᱡᱚᱠᱷᱚᱱ ᱦᱟᱱᱟ ᱫᱤᱱ ᱦᱟᱸᱜ ᱡᱚᱠᱷᱚᱱ ᱫᱟᱜ ᱠᱚ ᱮᱢᱟᱣᱚᱜᱼᱟ ᱥᱮ ᱫᱟᱜ ᱟᱸᱡᱮᱫᱚᱜᱼᱟ ᱦᱟᱸᱜ ᱩᱱ ᱥᱚᱢᱚᱭ ᱫᱚ ᱦᱟᱸᱜ ᱪᱮᱫ ᱞᱮ ᱪᱤᱠᱟᱹᱭᱮᱫ ᱠᱟᱱ ᱛᱟᱦᱮᱱᱟ ᱛᱤᱱᱟᱹᱜ ᱜᱟᱱ ᱫᱟᱜ ᱡᱚᱢᱟ ᱛᱟᱦᱮᱱ ᱠᱟᱱ ᱛᱟᱦᱮᱱᱟ ᱢᱮᱥᱤᱱ ᱛᱮ ᱟᱨᱮᱡ ᱵᱟᱲᱟ ᱠᱟᱛᱮᱫ ᱛᱚᱵᱮ ᱚᱱᱟ ᱫᱟᱜ ᱞᱮ ᱠᱚᱢᱟᱣ ᱪᱚᱭᱮᱫ ᱠᱟᱱ ᱛᱟᱦᱮᱱᱟ ᱛᱚᱵᱮ ᱛᱟᱦᱮᱱᱟ ᱛᱚᱵᱮ ᱚᱱᱮᱠ ᱠᱚ ᱢᱮᱱᱟ ᱟᱭᱢᱟ ᱴᱚᱞᱟ ᱨᱮᱱ ᱦᱚᱲ ᱫᱚᱞᱮ ᱡᱚᱢ ᱵᱟᱧᱪᱟᱜ ᱠᱟᱱ ᱛᱟᱦᱮᱱᱟ᱾ ᱢᱟᱱᱮ ᱠᱚ ᱧᱟᱢᱚᱜ ᱠᱟᱱ ᱛᱟᱦᱮᱱᱟ᱾ ᱡᱮᱞᱮᱠᱟ ᱠᱚ ᱧᱟᱢᱚᱜ ᱠᱟᱱ ᱛᱟᱦᱮᱱᱟ ᱤᱭᱟᱹ ᱡ ᱡᱮᱞᱮᱠᱟ ᱵᱮᱱ ᱢᱮᱱ ᱠᱮᱭᱟ᱾ ᱡᱟᱛᱮ ᱡᱟᱣᱟ ᱟᱹᱜᱩ ᱞᱮᱠᱟ ᱛᱚ ᱚᱱᱮ ᱩᱱᱠᱩ ᱧᱟᱢᱚᱜᱼᱟ᱾ ᱵᱟᱞᱮ ᱵᱟᱲᱟᱭᱮᱫ ᱠᱚᱛᱮ ᱵᱟᱲᱮ ᱵᱩᱡᱷᱟᱹᱣ ᱧᱟᱢ ᱵᱟᱲᱟ ᱠᱟᱫᱟ᱾ᱟᱨ ᱟᱨ ᱵᱟᱝ ᱪᱮᱫ ᱞᱮᱠᱟ ᱢᱮᱱᱟᱜ ᱠᱚᱣᱟ
ᱦᱳᱭ ᱾ᱟᱫᱚ ᱦᱟᱸᱜ ᱚᱱᱠᱟ ᱫᱚ ᱦᱚᱭ᱾ᱱᱤᱛᱚᱜ ᱫᱚ ᱦᱟᱸᱜ ᱫᱟᱜ ᱡᱟᱹᱲᱤ ᱠᱚ ᱡᱟᱦᱟᱸ ᱠᱟᱨᱚᱱ ᱛᱮ ᱦᱟᱸᱜ ᱦᱩᱭᱩᱜ ᱠᱟᱱᱛᱮ ᱱᱚᱜᱼᱚᱭ ᱡᱚᱠᱷᱚᱱ ᱫᱚᱢᱮ ᱫᱟᱜᱟᱭ ᱩᱱᱫᱚ ᱜᱟᱰᱟ ᱢᱩᱰᱩ ᱠᱚ ᱦᱚᱸ ᱵᱟᱝ ᱜᱮ᱾ ᱟᱫᱚ ᱚᱱᱟ ᱞᱮᱠᱟᱛᱮ ᱦᱟᱱᱛᱮ ᱱᱟᱛᱮ ᱠᱷᱚᱱᱟᱜ ᱱᱩᱠᱩ ᱤᱭᱟᱹ ᱡᱟᱦᱟᱸ ᱛᱤᱱᱟᱹᱜ ᱥᱮᱲᱟ ᱥᱮᱲᱟ ᱦᱟᱹᱠᱩ ᱠᱚ ᱦᱳ, ᱚᱱᱟ ᱵᱟᱫ ᱠᱟᱛᱮᱜ ᱱᱩᱠᱩ ᱫᱚᱨᱭᱟ ᱠᱚᱨᱮ ᱠᱷᱚᱱ ᱠᱤᱝᱵᱟ ᱢᱟᱨᱟᱝ ᱢᱟᱨᱟᱝ ᱱᱟᱹᱭ ᱦᱮᱸ ᱚᱱᱟ ᱠᱚᱨᱮ ᱦᱚᱸ ᱞᱤᱸᱡᱤ ᱢᱮᱥᱟ ᱠᱟᱱᱟ ᱛᱚ᱾ ᱚᱱᱟ ᱞᱮᱠᱟᱛᱮ ᱦᱟᱸᱜ ᱨᱟᱠᱟᱵ ᱫᱚᱠᱚ ᱨᱟᱠᱟᱵ ᱦᱤᱡᱩᱜ ᱜᱮᱭᱟ ᱦᱟᱸᱜ ᱦᱮ
ᱦᱳᱭ
ᱟᱫᱚ ᱦᱳᱭ ᱟᱞᱮ ᱱᱚᱣᱟ ᱱᱤᱭᱟᱹ ᱫᱷᱟᱣ ᱜᱟᱰᱟ ᱡᱟᱦᱟᱸ ᱛᱟᱦᱮᱸ ᱠᱟᱱᱟ ᱦᱟᱸᱜ ᱢᱩᱰᱩ ᱚᱱᱟ ᱨᱮᱫᱚ ᱦᱟᱸᱜ ᱫᱚᱢᱮ ᱢᱟᱨᱟᱝ ᱢᱟᱨᱟᱝ ᱦᱟᱹᱠᱩ ᱠᱚ ᱨᱟᱠᱟᱵ ᱞᱮᱱᱟ ᱦᱟᱸᱜ ᱱᱚᱝᱠᱟ ᱥᱚᱨᱠᱟᱨ ᱯᱟᱦᱴᱟ ᱥᱮᱫ ᱠᱷᱚᱱ ᱜᱮ ᱱᱚᱝᱠᱟ ᱜᱮ ᱛᱚᱞ ᱛᱟᱦᱮᱸ ᱠᱟᱱᱟ ᱟᱨᱠᱤ ᱛᱚᱞ ᱦᱚᱪᱚ ᱞᱮᱫᱼᱟ ᱠᱚ ᱡᱟᱦᱟᱸ ᱫᱚ ᱰᱮᱢ ᱞᱮᱠ ᱜᱮ ᱞᱟᱹᱭ ᱜᱟᱱᱚᱜᱼᱟ ᱦᱩᱰᱤᱧ ᱰᱮᱢ ᱟᱫᱚ ᱚᱸᱰᱮ ᱫᱚ ᱦᱟᱸᱜ ᱫᱟᱜᱽ ᱯᱷᱩᱲ ᱫᱚ ᱦᱟᱸᱜ ᱱᱤᱭᱟᱹ ᱫᱷᱟᱣ ᱫᱚ ᱵᱟᱝ ᱜᱟᱱᱚᱜ ᱠᱟᱱ ᱛᱟᱦᱮ ᱮᱭ ᱠᱟᱨᱚᱱ ᱛᱮ ᱦᱳᱭ ᱵᱟᱨ ᱯᱮ ᱥᱮᱨᱢᱟ ᱦᱟᱸᱜ ᱛᱚᱞ ᱫᱚᱦᱚ ᱛᱟᱦᱮᱸ ᱠᱟᱱᱟ᱾ ᱟᱫᱚ ᱚᱱᱟ ᱞᱮᱠᱟᱛᱮ ᱱᱩᱠᱩ ᱦᱟᱹᱠᱩ ᱡᱟᱦᱟᱸᱛᱤᱱᱟᱹᱜ ᱥᱮᱬᱟ ᱥᱮᱬᱟ ᱱᱩᱠᱩ ᱵᱳᱭᱟᱲ ᱛᱟᱨᱯᱚᱨᱮ ᱠᱟᱨᱥᱤᱞᱟ ᱱᱩᱠᱩ ᱠᱚ ᱡᱚᱠᱷᱚᱱ ᱱᱚᱜᱼᱚᱭ ᱢᱤᱫᱵᱟᱨ ᱥᱮᱨᱢᱟ ᱠᱚ ᱛᱟᱦᱮᱸᱭᱮᱱ ᱠᱷᱟᱱ ᱟᱫᱚ ᱟᱹᱰᱤ ᱥᱮᱬᱟ ᱥᱮᱬᱟ ᱦᱟᱸᱜ ᱠᱚ ᱦᱟᱨᱟ ᱞᱮᱱᱟ ᱱᱩᱠᱩ ᱫᱚ᱾ ᱟᱨ ᱱᱤᱭᱟᱹ ᱫᱷᱟᱣ ᱡᱟᱦᱟᱸ ᱠᱟᱨᱚᱱ ᱛᱮ ᱡᱟᱦᱟᱸ ᱞᱮᱠᱟ ᱠᱟᱛᱮᱜ ᱜᱮᱠᱚ ᱯᱷᱩᱞ ᱞᱮᱫᱼᱟ ᱟᱫᱚ ᱫᱚᱢᱮ ᱠᱚ ᱥᱟᱵ ᱠᱮᱫ ᱠᱚᱣᱟ ᱫᱚᱢᱮ ᱦᱟᱸᱜ ᱟᱹᱰᱤ ᱥᱮᱬᱟ ᱥᱮᱬᱟ ᱠᱚ ᱟᱨ ᱱᱤᱛᱚᱜ ᱦᱚᱸ ᱢᱮᱱᱟᱜ ᱠᱚᱜᱮᱭᱟ ᱵᱟᱠᱚ ᱪᱟᱵᱟ ᱟᱠᱟᱱᱟ ᱛᱟᱨᱯᱚᱨ ᱚᱱᱟ ᱯᱚᱨ ᱦᱚᱸᱛᱚ ᱫᱟᱜᱽ ᱠᱮᱫ ᱜᱮ ᱫᱟᱜᱽ ᱠᱮᱫ ᱛᱮ ᱦᱚᱸᱜᱼᱚᱭ ᱟᱨᱚ ᱪᱮᱛᱟᱱ ᱠᱚ ᱥᱮᱫ ᱠᱚ ᱨᱟᱠᱟᱵ ᱵᱟᱲᱟᱭᱮᱱᱟ ᱦᱟᱸᱜ